ᱦᱮᱸ ᱜᱚᱝᱠᱮ ᱡᱚᱦᱟᱨ ᱜᱮ
ᱟᱨ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱟ᱾
ᱦᱩ ᱟᱯᱟᱚᱛᱚ ᱱᱤᱛᱚᱜ ᱫᱚᱞᱤᱧ ᱫᱩᱲᱩᱵ ᱟᱠᱟᱱᱟ ᱨᱩᱢ ᱠᱚᱨᱮ ᱜᱮ᱾
ᱟᱪᱪᱷᱟ᱾
ᱟᱹᱵᱤᱱ ᱫᱚ ᱛᱟᱦᱚᱞᱮ ᱪᱮᱫ ᱠᱚᱵᱤᱱ ᱪᱮᱠᱟᱭᱟ?
ᱦᱳᱭ ᱟᱹᱞᱤᱧ ᱦᱚᱸ ᱱᱤᱛᱚᱜ ᱫᱚ ᱫᱩᱲᱩᱵ ᱵᱟᱲᱟᱜ ᱜᱮ ᱱᱟᱦᱟᱜ ᱱᱚᱜᱼᱚᱭ ᱫᱩᱲᱩᱵ ᱵᱟᱲᱟ ᱦᱩᱭ ᱠᱟᱱᱟ ᱪᱮᱫ ᱦᱚᱸ ᱵᱟᱝ ᱢᱚᱵᱟᱭᱤᱞ ᱠᱚ ᱜᱷᱟᱱᱴᱟ ᱵᱟᱲᱟ ᱦᱩᱭᱩᱜ ᱠᱟᱱ ᱛᱟᱦᱮᱱᱟ, ᱟᱨ ᱚᱱᱟ ᱠᱚᱜᱮ᱾
ᱟᱪᱪᱷᱟ ᱟᱪᱪᱷᱟ, ᱱᱤᱛᱚᱝ ᱟᱹᱛᱩ ᱫᱤᱥᱚᱢ ᱠᱚᱨᱮ ᱜᱮ ᱥᱮ ᱚᱠᱟ ᱠᱚᱨᱮ ᱢᱮᱱᱟᱜ ᱵᱤᱱ?
ᱦᱚᱭ, ᱱᱤᱛᱚᱜ ᱫᱚ ᱫᱤᱥᱚᱢ ᱨᱮᱜᱮ᱾
ᱟᱪᱪᱷᱟ ᱟᱪᱪᱷᱟ ᱟᱪᱪᱷᱟ
ᱜᱚᱝᱠᱮ ᱛᱟᱦᱚᱞᱮ ᱚᱱᱛᱮ ᱫᱚ ᱯᱮᱴᱨᱳᱞᱼᱠᱚ ᱰᱤᱡᱮᱞ ᱠᱚᱨᱮ ᱱᱟᱜ ᱨᱮᱴ ᱠᱚᱫᱚ ᱪᱮᱫ ᱞᱮᱠᱟ ᱪᱟᱞᱟᱜ ᱠᱟᱱᱟ? ᱱᱤᱛᱚᱜ ᱟᱞᱮ ᱥᱮᱫ ᱢᱟ ᱟᱹᱰᱤ ᱮᱠᱫᱚᱢ ᱦᱚᱴᱟᱛ ᱵᱟᱲᱦᱟᱣᱮᱱ ᱫᱚ᱾
ᱟᱪᱪᱷᱟ, ᱟᱞᱮ ᱥᱮᱫ ᱟᱣᱼᱦᱩ ᱯᱚᱥᱪᱤᱢ ᱵᱚᱝᱜᱚ ᱢᱟᱱᱮ ᱯᱨᱟᱭᱜ ᱜᱮ ᱥᱚᱢᱟᱱ ᱞᱮᱠᱟᱜᱮ ᱪᱟᱞᱟᱜ ᱠᱟᱱᱟ ᱜᱚᱴᱟ ᱥᱮᱫ ᱜᱮ᱾
ᱢᱟᱱᱮ ᱥᱚ ᱠᱚ ᱢᱟᱱᱮ ᱡᱚᱛᱚ ᱥᱚ ᱯᱮᱞᱟᱥ ᱜᱮ ᱱᱟᱦᱜ ᱪᱟᱞᱟᱜ ᱠᱟᱱᱟ ᱜᱚᱴᱟ ᱜᱮ ᱱᱟᱦᱜ᱾
ᱦᱮᱸ ᱦᱮᱸ ᱚᱱᱠᱟᱜᱮ ᱚᱱᱠᱟᱜᱮ ᱟᱫᱚ ᱟᱵᱚ ᱢᱤᱫᱴᱟᱝ ᱜᱮ ᱤᱭᱟᱹ ᱠᱟᱱ ᱛᱟᱵᱚᱱᱟ᱾ ᱚᱱᱠᱟ ᱜᱮ ᱪᱟᱞᱟᱜ ᱠᱟᱱ ᱜᱮᱭᱟ ᱱᱤᱨᱟᱱᱵᱚᱵᱭ ᱥᱳ ᱚᱱᱠᱟ ᱜᱮ ᱪᱟᱞᱟᱜ ᱠᱟᱱ ᱜᱮᱭᱟ᱾
ᱦᱳᱭ ᱠᱟᱹᱴᱤᱡ ᱵᱟᱨᱯᱮ ᱴᱟᱠᱟ ᱡᱩᱫᱤ ᱚᱱᱛᱚᱨ ᱢᱮᱱᱟᱜ ᱠᱷᱟᱱ, ᱵᱟᱠᱷᱟᱱ ᱫᱚ ᱱᱟᱦᱜ ᱥᱮᱢ ᱜᱮ ᱱᱟᱦᱜ ᱮᱠᱥᱚ ᱯᱮᱞᱟᱥ ᱜᱮ ᱪᱟᱞᱟᱜ ᱠᱟᱱᱟ ᱵᱟᱝᱛᱮ?
ᱦᱟᱸ ᱦᱟᱸ ᱦᱟᱸ ᱚᱱᱠᱟ ᱜᱮ ᱚᱱᱠᱟ ᱜᱮ᱾
ᱦᱳᱭ ᱟᱨ ᱠᱟᱨᱮᱱ ᱚᱱᱟ ᱪᱟᱨᱡ ᱵᱟᱞᱟ ᱜᱟᱹᱰᱤ ᱪᱮᱫ ᱵᱮᱱ ᱦᱟᱛᱟᱣᱟ ᱪᱟᱨᱡ ᱵᱟᱞᱟ ᱜᱟᱹᱰᱤ ᱵᱮᱱ ᱦᱟᱛᱟᱣᱟᱻ ᱯᱷᱟᱭᱫᱟ ᱦᱚᱸ ᱢᱮᱱᱟᱜᱼᱟ ᱟᱨ ᱢᱤᱫ ᱦᱤᱥᱟᱹᱵ ᱛᱮ
ᱠᱚᱭᱚᱜ ᱞᱮᱠᱷᱟᱱ ᱦᱮᱸ ᱦᱮᱸ ᱦᱮᱸ ᱢᱟᱱᱮ ᱵᱷᱟᱜᱮ ᱡᱤᱱᱤᱥ ᱛᱟᱦᱮᱱ ᱠᱦᱟᱱ ᱢᱤᱫ ᱢᱤᱜ ᱫᱷᱟᱹᱲᱤᱡ ᱢᱤᱫ ᱥᱟᱭᱤᱰ ᱫᱚ ᱵᱟᱹᱲᱤᱡ ᱡᱤᱱᱤᱥ ᱛᱟᱦᱮᱱ ᱜᱮᱭᱟ᱾
ᱦᱳᱭ ᱟᱹᱞᱤᱧ ᱫᱚ ᱚᱱᱟᱫᱚ ᱵᱤᱥᱤ ᱜᱮ ᱠᱷᱟᱛᱨᱟ ᱞᱤᱧ ᱢᱚᱱᱮᱭᱟ ᱱᱚᱣᱟ ᱯᱮᱴᱨᱳᱞ ᱰᱤᱡᱮᱞ ᱣᱟᱞᱟ ᱜᱟᱹᱰᱤ ᱠᱷᱚᱱᱟᱜ ᱫᱚ, ᱪᱤᱠᱟᱹᱛᱮ
ᱦᱩᱸ,
ᱧᱮᱞ ᱵᱤᱱ ᱟᱵᱚ ᱫᱚ ᱟᱹᱛᱩ ᱚᱲᱟᱜ ᱨᱮᱵᱚ ᱫᱚ ᱛᱟᱦᱮᱱᱟ᱾
ᱦᱟᱸ ᱦᱟᱸ,
ᱩᱲᱩᱜ ᱥᱟᱜᱟᱲ ᱛᱟᱦᱮᱱᱟ ᱢᱟᱱᱮ ᱜᱟᱹᱰᱤ ᱠᱟᱴᱤᱡ ᱪᱩᱞᱩᱝ ᱪᱟᱨ ᱣᱟᱞᱟ ᱜᱟᱹᱰᱤ ᱢᱟ ᱣᱟᱭᱨᱤᱝ ᱠᱚ ᱡᱩᱫᱤ ᱠᱚ ᱜᱮᱨ ᱟᱠᱟᱜᱼᱟ ᱟᱨᱠᱚ ᱦᱟᱸᱰᱮ ᱱᱟᱰᱮ ᱡᱩᱫᱤ ᱡᱚᱴᱮᱫ ᱟᱠᱟᱱᱟ ᱮᱱᱠᱷᱟᱱ ᱢᱟ ᱥᱚᱴᱼᱟᱠᱟᱱᱟ ᱢᱟᱱᱮ ᱡᱩᱞ ᱟᱠᱟᱱᱟ ᱠᱟᱨᱮᱱ ᱣᱟᱞᱟ ᱜᱟᱲᱤ ᱨᱮ,
ᱮᱠᱫᱚᱢ ᱮᱠᱫᱚᱢ ᱵᱮᱞᱟᱥᱴᱷ ᱦᱚᱸ ᱦᱩᱭ ᱫᱟᱲᱮᱭᱟᱜᱼᱟ᱾
ᱟᱨ ᱯᱮᱴᱨᱳᱞ ᱰᱤᱡᱮᱞ ᱣᱟᱞᱟ ᱜᱟᱹᱰᱤ ᱫᱚ ᱮᱠᱛᱚ ᱞᱤᱢᱤᱴ ᱵᱟᱭ ᱛᱟᱦᱮᱱᱟ᱾ ᱟᱹᱵᱤᱱ ᱟᱱᱞᱤᱢᱤᱴᱮᱰ ᱵᱤᱱ ᱪᱟᱞᱟᱣ ᱫᱟᱲᱮᱭᱟᱜᱼᱟ᱾
ᱦᱟᱸ ᱦᱟᱸ ᱦᱟᱸ ᱟᱱᱞᱤᱢᱤᱴᱮᱰ ᱥᱩᱫᱩ ᱥᱩᱱᱩᱢ ᱠᱷᱟᱱ ᱜᱮ,
ᱦᱳᱭ᱾
ᱟᱨ ᱟᱵᱚ ᱢᱟᱹᱱᱢᱤ ᱠᱚᱣᱟᱜ ᱢᱟ ᱴᱷᱤᱠᱟᱹᱭᱮᱜ ᱜᱮᱭᱟᱵᱤᱱ ᱫᱚᱨᱠᱟᱨ ᱢᱟ ᱛᱤᱥ ᱦᱚᱸ ᱵᱟᱭ ᱪᱟᱵᱟᱜ ᱛᱟᱵᱚᱱᱟ᱾
ᱮᱠᱫᱚᱢ ᱮᱠᱫᱚᱢ ᱫᱚᱨᱠᱟᱨ ᱫᱚ ᱥᱟᱨᱟ ᱡᱤᱵᱚᱱ ᱜᱮ ᱛᱟᱦᱮᱱᱟ ᱡᱮ ᱡᱚᱛᱚ ᱫᱤᱱ ᱡᱮᱣᱮᱫ ᱵᱷᱚᱨ ᱵᱚᱱ ᱛᱟᱦᱮᱱᱟ ᱾
ᱦᱩᱸ ᱡᱮᱢᱚᱱ ᱢᱚᱱᱮ ᱠᱟᱜ ᱵᱤᱱ ᱢᱤᱫᱴᱟᱝ ᱠᱟᱹᱢᱤ ᱞᱟᱹᱜᱤᱫ ᱵᱤᱱ ᱪᱟᱞᱟᱣᱮᱱᱟ ᱠᱚᱞᱮᱡᱽ, ᱟᱨᱦᱚ ᱯᱟᱲᱟᱣᱮᱱ ᱛᱟᱵᱤᱱᱟ ᱟᱨ ᱱᱚᱣᱟ ᱢᱚᱱᱮ ᱠᱟᱜ ᱵᱤᱱ ᱡᱟᱦᱟᱱᱟᱜ ᱟᱨᱚ ᱠᱚᱞ ᱯᱟᱲᱟᱣᱮᱱᱟ ᱦᱟᱸᱰᱮ ᱥᱮ ᱱᱚᱜᱱᱚᱲᱮ, ᱥᱮᱱᱚᱜ ᱟᱨ ᱢᱩᱥᱠᱤᱞ ᱜᱮᱭᱟ ᱥᱮ ᱟᱨᱡᱚᱞᱟ ᱤᱫᱤ ᱫᱚ᱾
ᱦᱳᱭ ᱦᱳᱭ ᱩᱱᱟᱹ ᱞᱟᱥᱴᱤᱸᱜ ᱦᱚᱸ ᱢᱟᱱᱮ ᱵᱟᱭ ᱮᱢ ᱫᱟᱲᱮᱭᱟᱜᱼᱟ᱾
ᱦᱩᱸ ᱟᱨ ᱢᱤᱫᱴᱥᱝ ᱯᱮᱞᱟᱥᱯᱳᱭᱱᱴ ᱦᱩᱭᱩᱜ ᱠᱟᱱᱟ ᱰᱤᱡᱮᱞ ᱣᱟᱞᱟ ᱜᱟᱹᱰᱤ ᱫᱚ ᱟᱹᱵᱤᱱ ᱵᱟᱨ ᱯᱮ ᱵᱚᱪᱷᱚᱨ ᱵᱟᱝ ᱠᱷᱟᱱ ᱫᱚᱥ ᱵᱚᱪᱷᱚᱨ ᱜᱟᱱ ᱪᱟᱹᱞᱩ ᱠᱟᱛᱮᱫ ᱟᱨᱚ ᱵᱤᱱ ᱟᱹᱠᱷᱨᱤᱧ ᱫᱟᱲᱮᱭᱟᱜᱼᱟ ᱢᱮᱱᱠᱷᱟᱱ ᱵᱮᱴᱨᱤ ᱣᱟᱞᱟ ᱜᱟᱹᱰᱤ ᱫᱚ ᱯᱚᱨᱮ ᱫᱚ ᱵᱟᱢ ᱵᱮᱱ ᱟᱠᱷᱨᱤᱧ ᱫᱟᱲᱮᱭᱟᱜᱼᱟ ᱟᱹᱨᱤᱧ ᱨᱮᱦᱚᱸ ᱵᱤᱱ ᱵᱟᱠᱚ ᱦᱟᱛᱟᱣ ᱞᱟᱹᱜᱤᱫᱚᱜᱼᱟ᱾
ᱵᱟᱹᱵᱤᱱ ᱟᱹᱷᱨᱤᱧ ᱫᱟᱲᱮᱼᱟ, ᱵᱟᱠᱚ ᱦᱟᱛᱟᱣ ᱞᱟᱹᱜᱤᱫᱚᱜᱼᱟ, ᱦᱮᱸ ᱦᱮᱸ ᱟᱥᱚᱞ ᱫᱚ ᱚᱱᱟᱸ
ᱦᱳᱭ ᱚᱱᱟᱨᱮ ᱦᱳᱭᱛᱳ ᱯᱩᱭᱥᱟᱹ ᱠᱟᱹᱴᱤᱡ ᱥᱮᱵᱤᱝ ᱧᱚᱜᱚᱜᱼᱟ᱾ ᱢᱮᱱᱠᱷᱟᱱ ᱯᱷᱟᱭᱫᱟ ᱫᱚ ᱟᱹᱞᱤᱧ ᱦᱤᱥᱟᱹᱵ ᱛᱮᱫᱚ ᱚᱱᱟ ᱫᱚ ᱵᱟᱝ ᱦᱟᱛᱟᱣ ᱜᱮ ᱱᱟᱯᱟᱭᱟ᱾
ᱮᱠᱫᱚᱢ ᱢᱟᱱᱮ ᱞᱟᱦᱟ ᱥᱮᱜ ᱦᱚ ᱠᱚᱭ ᱦᱩᱭᱩᱜᱼᱟ, ᱛᱟᱭᱱᱚᱢ ᱥᱮ ᱠᱚᱭᱚᱜᱼᱟ᱾
ᱦᱩᱸ᱾ ᱦᱚᱲ ᱠᱚ ᱢᱮᱱᱮᱫᱼᱟ ᱡᱮ ᱱᱮᱛᱟᱨ ᱤᱭᱟᱹᱜ ᱠᱟᱱᱟ ᱯᱚᱨᱫᱩᱥᱚᱱᱚᱜ ᱠᱟᱱᱟ ᱟᱵᱚᱱᱟᱜ ᱯᱚᱨᱭᱟᱵᱚᱨᱚᱱ ᱫᱩᱥᱤᱛᱚᱜ ᱠᱟᱱᱟ ᱜᱟᱹᱲᱤ ᱫᱷᱩᱣᱟᱹ ᱠᱚᱛᱮ, ᱟᱨ ᱱᱮᱛᱟᱨ ᱜᱟᱹᱰᱤ ᱠᱚᱨᱮ ᱱᱚᱣᱟ ᱯᱞᱟᱥ ᱯᱚᱭᱮᱱᱴ ᱦᱤᱡᱩᱜ ᱠᱟᱱᱟ ᱱᱮᱛᱟᱨᱟᱜ ᱜᱟᱹᱰᱤᱨᱮ ᱢᱟᱱᱮ ᱟᱹᱵᱤᱱ ᱫᱷᱩᱣᱟᱹ ᱵᱟᱹᱵᱤᱱ ᱧᱟᱢᱟ᱾
ᱦᱮᱸ ᱦᱮᱸ᱾
ᱦᱩᱸ ᱡᱟᱦᱟᱸ ᱛᱤᱱᱟᱹᱜ ᱵᱤ ᱮᱥ ᱥᱮᱵᱷᱮᱱ ᱜᱟᱹᱰᱤ ᱥᱤᱠᱥ ᱥᱮᱵᱷᱮᱱ ᱚᱱᱮ ᱚᱱᱠᱟ ᱚᱰᱩᱠᱚᱜ ᱠᱟᱱᱟ, ᱟᱹᱵᱤᱱ ᱮ ᱵᱟᱨ ᱪᱟᱠᱟ ᱠᱷᱚᱱᱟᱜ ᱯᱩᱱ ᱪᱟᱠᱟ ᱠᱷᱚᱱᱟᱜ ᱫᱚᱥ ᱵᱟᱨᱚ ᱪᱟᱠᱟ ᱡᱟᱦᱟᱸ ᱛᱤᱱᱟᱹᱜ ᱜᱮ ᱫᱷᱩᱣᱟᱹ ᱫᱚ ᱵᱟᱵᱤᱱ ᱧᱟᱢᱟ ᱱᱤᱛᱚᱜᱟᱜ ᱜᱟᱹᱲᱤ ᱨᱮᱫᱚ᱾
ᱦᱳᱭ ᱦᱳᱭ ᱦᱳᱭ ᱮᱠᱫᱚᱢ᱾
ᱦᱮᱸ ᱜᱚᱝᱠᱮ ᱛᱟᱦᱚᱞᱮ ᱚᱲᱟᱜ ᱚᱠᱚᱭ ᱫᱚ ᱛᱤᱱ ᱦᱚᱲ ᱟᱨ ᱚᱱᱠᱟ ᱯᱷᱮᱢᱮᱞᱤ ᱢᱮᱢᱵᱟᱨ ᱠᱚᱫᱚ?
ᱦᱩᱸ ᱟᱞ ᱟᱞᱮ ᱫᱚ ᱯᱩᱱ ᱦᱚᱲᱟᱞᱮ ᱯᱷᱮᱢ ᱯᱷᱮᱢᱮᱞᱤ ᱨᱮ᱾
ᱟᱪᱪᱷᱟ ᱚᱠᱚᱭ ᱚᱠᱚᱭ ᱠᱚᱫᱚ ᱱᱟᱦᱟᱸᱜ?
ᱜᱚ ᱵᱟᱵᱟ
ᱟᱪᱪᱷᱟ ᱱᱟᱯᱟᱭ ᱜᱮ, ᱟᱨ ᱡᱚᱛᱚ ᱱᱟᱯᱟᱭ ᱜᱮ?
ᱮᱠᱫᱚᱢ ᱱᱟᱯᱟᱭ ᱜᱮ᱾
ᱦᱩᱸ᱾
ᱟᱯᱮ ᱫᱚ ᱛᱤᱱ ᱦᱚᱲᱚᱜ ᱟᱯᱮ?
ᱦᱮᱸ ᱟᱞᱮ ᱫᱚ ᱰᱷᱮᱨ ᱜᱮ ᱛᱩᱨᱩᱭ ᱦᱚᱲ᱾
ᱟᱪᱪᱷᱟ ᱟᱪᱪᱷᱟ ᱟᱪᱪᱷᱟ ᱥᱟᱱᱟᱢ ᱠᱚᱜᱮ ᱱᱟᱯᱟᱭ ᱞᱮᱠᱟ ᱜᱮ ᱢᱮᱱᱟᱜ ᱠᱚᱣᱟ?
ᱦᱳᱭ ᱱᱤᱛᱚᱜ ᱫᱚ ᱱᱟᱦᱟᱸᱜ ᱱᱟᱯᱟᱭ ᱜᱮ᱾
ᱚ ᱟᱨ ᱛᱟᱦᱚᱞᱮ ᱜᱚᱝᱠᱮ ᱚᱞᱚᱜ ᱯᱟᱲᱦᱟᱜ ᱫᱚ ᱪᱮᱫ ᱞᱮᱠᱟ ᱢᱟᱱᱮ ᱪᱟᱞᱟᱜ ᱠᱟᱱ ᱜᱮᱭᱟ ᱥᱮ ᱪᱮᱫ ᱞᱮᱠᱟ ᱢᱟᱱᱮ?
ᱦᱳᱭ ᱪᱟᱞᱟᱜ ᱠᱟᱱ ᱜᱮᱭᱟ ᱟᱹᱞᱤᱧ ᱦᱚᱸ ᱥᱟᱱᱛᱷᱟᱞᱤ ᱚᱱᱟᱨᱥ ᱜᱮᱞᱤᱧ ᱠᱚᱨᱟᱣᱮᱫᱼᱟ ᱯᱤ ᱡᱤ ᱭᱟᱜᱼᱟᱹᱞᱤᱧ ᱟᱨ ᱟᱹᱵᱤᱱ ᱫᱚ ᱱᱟᱦᱟᱸᱜ?
ᱟᱹᱞᱤᱧ ᱥᱟᱱᱛᱟᱲᱤ ᱵᱷᱟᱨᱱᱟ ᱠᱩᱞᱟᱨ ᱜᱮ ᱛᱚ ᱯᱷᱤᱡᱤᱠᱥ ᱨᱮᱱ ᱠᱟᱱᱟᱞᱤᱧ ᱟᱹᱞᱤᱧ ᱭᱩ ᱡᱤ ᱪᱟᱞᱟᱜ ᱠᱟᱱᱟ ᱱᱚᱣᱟ ᱥᱮᱠᱮᱱᱰ ᱥᱮᱢᱤᱥᱴᱟᱨ,
ᱦᱩᱸ ᱱᱟᱯᱟᱭ ᱜᱮ᱾ ᱟᱨ ᱦᱟᱯᱮᱱ ᱫᱤᱱ ᱞᱟᱹᱜᱤᱫ ᱪᱮᱫ ᱵᱤᱱ ᱴᱟᱨᱜᱮᱴ ᱠᱟᱜᱼᱟ ᱦᱟᱸᱜ, ᱪᱮᱫ ᱵᱤᱱ ᱠᱚᱨᱟᱣᱟ ᱯᱟᱲᱦᱟᱣ ᱠᱟᱛᱮᱫ ᱦᱟᱸᱜ?
ᱦᱟᱯᱮᱱ ᱫᱤᱱ ᱢᱟ ᱠᱩᱠᱢᱩ ᱠᱚᱢᱟ ᱢᱮᱱᱟᱜ ᱜᱮᱭᱟ ᱛᱚ ᱱᱚᱣᱟ ᱯᱟᱲᱦᱟ ᱯᱟᱲᱦᱟ ᱛᱟᱞᱟ ᱛᱮᱜᱮ ᱪᱟᱞᱟᱣ ᱤᱫᱤ ᱦᱩᱭᱩᱜ ᱠᱟᱱᱟ ᱛᱚ, ᱟᱫᱚ
ᱠᱟᱱᱟ ᱟᱹᱵᱤᱱ ᱡᱟᱦᱟᱸ ᱢᱚᱱᱮ ᱨᱮᱵᱤᱱ ᱩᱭᱦᱟᱹᱨ ᱠᱟᱜᱼᱟ ᱚᱱᱟ ᱦᱚᱲ ᱠᱚᱴᱷᱮᱱ ᱵᱤᱱ ᱥᱮᱭᱟᱨ ᱠᱷᱟᱱ ᱫᱚ ᱵᱟᱝ ᱥᱟᱠᱥᱮᱥᱚᱜᱼᱟ ᱟᱹᱞᱤᱧ ᱵᱚᱦᱩᱛ ᱵᱟᱨ ᱞᱤᱧ ᱴᱷᱤᱠᱟᱹ ᱠᱟᱜᱼᱟ ᱚᱱᱠᱟ,
ᱟᱦᱟ ᱟᱪᱪᱷᱟ ᱟᱪᱪᱷᱟ᱾
ᱦᱳᱭ ᱮᱵᱟᱨᱮ ᱠᱩᱞᱤ ᱜᱮᱞᱤᱧ ᱠᱩᱞᱤ ᱠᱮᱫ ᱵᱤᱱᱟ ᱱᱟᱸᱜ,
ᱛᱚ ᱟᱫᱚ ᱚᱱᱮ ᱚᱱᱠᱟᱜᱮ᱾ ᱛᱟᱞ ᱟᱵᱤᱱᱟᱜ ᱫᱚ ᱯᱤᱡᱤ ᱪᱟᱞᱟᱜ ᱠᱟᱱᱟ ᱵᱟᱝ?
ᱦᱚᱭ᱾
ᱯᱤᱡᱤ ᱪᱮᱜᱠᱟ ᱚᱱᱮ ᱯᱷᱟᱥ ᱥᱮ ᱪᱮᱫ ᱞᱮᱠᱟ ᱥᱮᱠᱮᱱᱰ ᱪᱟᱞᱟᱜ ᱠᱟᱱᱟ?
ᱟᱹᱞᱤᱧᱟᱜ ᱯᱤᱡᱤ ᱱᱤᱛᱚᱜ ᱫᱚ ᱥᱮᱠᱮᱱᱰ ᱤᱭᱟᱨ᱾
ᱟᱪᱪᱷᱟ ᱟᱪᱪᱷᱟ ᱟᱪᱪᱷᱟ᱾
ᱦᱳᱭ ᱩᱭᱦᱟᱹᱨᱮᱜᱼᱟᱞᱤᱧ ᱱᱟᱦᱟᱸᱜ ᱯᱤᱡᱤ ᱠᱚᱢᱯᱞᱤᱴ ᱠᱟᱛᱮ ᱵᱤ ᱮᱰ ᱛᱟᱱᱟᱜ ᱠᱚᱨᱟᱣ ᱦᱩᱭᱩᱜᱼᱟ ᱟᱨ ᱪᱮᱫ ᱵᱤᱱ ᱪᱤᱠᱟᱹᱭᱟ᱾
ᱦᱮᱸ ᱦᱩᱸ ᱦᱩᱸ᱾
ᱟᱨ ᱦᱟᱱᱛᱮ ᱟᱨᱚ ᱪᱮᱛᱟᱱ ᱥᱮᱫ ᱯᱟᱲᱦᱟᱣ ᱠᱟᱛᱮᱜ ᱢᱟ ᱚᱱᱠᱟ ᱯᱷᱟᱭᱫᱟ ᱞᱮᱠᱟ ᱵᱟᱝ ᱵᱩᱡᱷᱟᱹᱜ ᱠᱟᱱᱟ᱾
ᱚᱱᱟ ᱜᱮᱛᱚ ᱜᱚᱢᱠᱮ᱾
ᱦᱩᱸ᱾ ᱟᱵᱚ ᱞᱟᱹᱜᱤᱫ ᱫᱚ ᱯᱤᱡᱤ ᱰᱤᱜᱽᱨᱤ ᱤᱱᱟᱹᱜ ᱠᱷᱟᱱᱜᱮ ᱩᱱᱟᱹᱜ ᱫᱚ ᱵᱟᱵᱚᱱ ᱯᱟᱲᱦᱟᱜᱼᱟ ᱦᱤᱥᱟᱹᱵᱽ ᱠᱤᱛᱟᱹᱵᱽ ᱵᱚᱱ ᱜᱟᱱ ᱢᱟᱥᱮ᱾
ᱮᱠᱫᱚᱢ᱾ ᱛᱟᱦᱚᱞᱮ ᱜᱚᱢᱠᱮ ᱡᱟᱸᱦᱟᱱᱟᱜ ᱚᱱᱠᱟᱱ ᱠᱚᱢᱯᱤᱴᱤᱵᱽ ᱮᱠᱡᱟᱢ ᱱᱤᱭᱮ ᱡᱟᱸᱦᱟᱱᱟᱜ ᱚᱱᱠᱟᱱ ᱯᱨᱤᱯᱟᱨᱮᱥᱚᱱ ᱠᱚᱵᱤᱱ ᱦᱟ ᱦᱟᱛᱟᱣ ᱠᱮᱜᱼᱟ ᱥᱮ ᱢᱟᱱᱮ ᱪᱮᱫ ᱞᱮᱠᱟ ᱦᱟᱛᱟᱣ ᱠᱮᱜᱼᱟᱭ ᱵᱮᱱ ᱥᱮ ᱵᱟᱝ?
ᱦᱳᱭ ᱱᱤᱛᱚᱜ ᱫᱚ ᱦᱟᱸᱜ ᱠᱚᱢᱯᱤᱴᱤᱥᱚᱱ ᱛᱮᱭᱟᱨᱤ ᱠᱚᱦᱚᱸ ᱪᱟᱞᱟᱜ ᱠᱟᱱ ᱜᱮᱭᱟ ᱟᱨ ᱱᱤᱛᱚᱜ ᱢᱟ ᱱᱟᱦᱟᱸᱜ ᱵᱚᱦᱩᱛ ᱢᱟᱱᱮ ᱥᱮᱨᱢᱟ ᱨᱮ ᱦᱟᱱᱟ ᱱᱚᱣᱟ ᱵᱚᱦᱩᱛ ᱛᱚ ᱡᱷᱚᱛᱚ ᱞᱮᱠᱟᱱ ᱵᱷᱮᱠᱮᱱᱥᱤ ᱨᱮᱜᱮ ᱨᱮᱞᱮᱣᱮ ᱨᱮᱱᱟᱜ ᱦᱩᱭᱩᱜ ᱠᱟᱱᱟ ᱮᱥ ᱮᱥ ᱥᱤ ᱨᱮᱭᱟᱜ ᱦᱚᱸ ᱦᱩᱭᱩᱜ ᱦᱩᱭᱩᱜ ᱠᱟᱱᱟ ᱥᱤ ᱡᱤ ᱮᱞ ᱥᱤ ᱥᱤ ᱮᱭᱤᱪ ᱮᱥ ᱮᱞ ᱡᱚᱛᱚ ᱨᱮᱱᱟᱜ ᱜᱮ ᱵᱚᱪᱷᱚᱨ ᱨᱮᱼᱼ ᱵᱟᱨ ᱫᱷᱟᱣ ᱯᱮ ᱫᱷᱟᱣ ᱫᱚᱢ ᱚᱰᱚᱠᱮᱫ ᱜᱮᱭᱟ ᱱᱟᱦᱟᱸᱜ ᱟᱫᱚᱼᱼ ᱦᱟᱯᱮ ᱪᱩᱴᱟᱹᱣ ᱜᱮ ᱦᱩᱭ ᱠᱟᱱᱟ ᱢᱤᱫᱷᱟᱣ ᱦᱚᱸ ᱦᱟᱯᱮ ᱚᱰᱳᱠ ᱠᱚᱫᱚ ᱱᱟᱸᱜ ᱟᱹᱣᱨᱤᱭᱟᱜᱼᱟ᱾
ᱟᱪᱪᱷᱟ ᱛᱟᱦᱚᱞᱮ ᱠᱮᱨᱮᱠ ᱫᱚ ᱮᱠᱷᱚᱱᱳ ᱟᱣᱨᱤ ᱵᱤᱱ ᱠᱮᱨᱮᱠ ᱜᱮᱭᱟ᱾
ᱟᱹᱣᱨᱤᱭᱟ ᱜᱚᱢᱠᱮ᱾
ᱟᱪᱪᱷᱟ ᱟᱪᱪᱷᱟ ᱟᱪᱪᱷᱟ ᱛᱤᱱ ᱵᱟᱨ ᱵᱤᱱ ᱮᱢ ᱠᱮᱜᱼᱟ?
ᱟᱹᱞᱤᱧ ᱱᱤᱭᱟᱹ ᱫᱷᱟᱹᱣ ᱢᱟᱱᱮ ᱮᱢ ᱫᱚ ᱰᱷᱮᱨ ᱫᱷᱟᱹᱵᱤᱡ ᱜᱮᱞᱤᱧ ᱮᱢ ᱠᱟᱜᱼᱟ ᱟᱨ ᱯᱞᱟᱥ ᱯᱚᱸᱭᱮᱱᱴ ᱠᱟᱱᱟ ᱢᱤᱫ ᱫᱷᱟᱹᱣ ᱡᱮᱢᱚᱱ ᱟᱹᱞᱤᱧᱼᱟᱜ ᱵᱚᱭᱮᱥ ᱛᱟᱦᱮᱸ ᱠᱟᱱᱟ ᱢᱟᱱᱮ ᱡᱚᱠᱷᱚᱱ ᱥᱚᱛᱨᱚ ᱥᱟᱞ ᱞᱤᱧ ᱯᱟᱨᱚᱢ ᱠᱮᱜᱼᱟ᱾
ᱟᱪᱪᱷᱟ᱾
ᱦᱮᱸ ᱩᱱ ᱥᱚᱢᱚᱭ ᱢᱟ ᱟᱨᱢᱤ ᱛᱟᱦᱮᱸ ᱠᱟᱱᱟ ᱟᱨ ᱱᱤᱛᱚᱜ ᱢᱟ ᱟᱜᱱᱤ ᱵᱤᱨ ᱪᱟᱞᱟᱜ ᱠᱟᱱᱟ ᱱᱟᱦᱟᱸᱜ ᱾
ᱦᱟᱸ ᱦᱟᱸ ᱦᱟᱸ᱾
ᱦᱳᱭ ᱚᱱᱟ ᱠᱚᱨᱮ ᱦᱚᱸ ᱠᱳᱣᱟᱞᱤᱯᱷᱟᱭ ᱦᱩᱭ ᱵᱟᱲᱟ ᱞᱮᱱ ᱛᱟᱦᱮᱸᱱᱟ ᱟᱫᱚ ᱢᱮᱰᱤᱠᱮᱞ ᱠᱚᱨᱮ ᱜᱮᱼᱼ ᱪᱷᱟᱴᱟᱣ ᱦᱩᱭᱱᱟ ᱟᱨ ᱪᱮᱫ ᱵᱤᱱ ᱪᱤᱠᱟᱹ ᱫᱟᱲᱮᱭᱟᱜᱼᱟ᱾
ᱟᱪᱪᱷᱟ, ᱦᱳᱭ ᱦᱳᱭ ᱦᱳᱭ ᱢᱮᱰᱤᱠᱮᱞ ᱮᱠᱫᱚᱢ ᱟᱹᱰᱤ ᱤᱭᱟᱹ ᱧᱚᱜ ᱜᱮᱠᱚ ᱧᱮᱞᱟ ᱟᱹᱰᱤᱼᱼ
ᱦᱳᱭ ᱟᱨᱢᱤ ᱨᱮᱫᱚ ᱠᱷᱟᱥ ᱠᱟᱛᱮ ᱟᱨᱢᱤ ᱵᱟᱝ ᱨᱮᱦᱚᱸ ᱰᱤᱯᱷᱮᱱᱥ ᱞᱟᱭᱤᱱ ᱨᱮᱫᱚ ᱵᱚᱦᱩᱛ ᱠᱮᱴᱮᱡ ᱠᱚ ᱧᱮᱞᱟ᱾
ᱦᱮᱸ ᱦᱮᱸ ᱢᱮᱰᱤᱠᱮᱞ ᱠᱚᱫᱚ᱾
ᱦᱳᱭ᱾ ᱟᱨ ᱟᱹᱞᱤᱧᱟᱜ ᱦᱚᱸ ᱢᱟᱱᱮ ᱚᱱᱟ ᱠᱚᱨᱮ ᱫᱚ ᱰᱤᱯᱷᱮᱱᱥ ᱞᱟᱭᱤᱱ ᱛᱮᱫᱚ ᱱᱚᱣᱟ ᱪᱟᱞᱟᱜ ᱨᱮᱱᱟᱜ ᱟᱹᱞᱤᱧᱼᱟᱜ ᱤᱪᱪᱷᱟᱹ ᱛᱟᱹᱞᱤᱧ ᱪᱮᱫᱟᱜ ᱥᱮ ᱟᱹᱞᱤᱧ ᱮᱱ ᱥᱤ ᱥᱤ ᱠᱚᱨᱟᱣ ᱢᱮᱱᱟᱜᱼᱼ ᱛᱟᱞᱤᱧᱟ ᱥᱤ ᱥᱟᱨᱴᱤᱯᱷᱤᱠᱮᱴ ᱯᱮ ᱵᱚᱪᱷᱚᱨ ᱨᱮᱭᱟᱜ᱾
ᱟᱪᱪᱷᱟ ᱟᱪᱪᱷᱟ ᱟᱪᱪᱷᱟ ᱚᱱᱟ ᱟᱹᱰᱤ ᱟᱨᱦᱚᱸ ᱵᱷᱟᱜᱮ ᱮᱱᱟ ᱛᱟᱦᱚᱞᱮ᱾
ᱦᱳᱭ ᱟᱨ ᱱᱤᱛᱚᱜ ᱞᱤᱧ ᱩᱭᱦᱟᱹᱨᱮᱜᱼᱟ ᱮᱱ ᱥᱤ ᱥᱤ ᱠᱚᱨᱟᱣ ᱠᱟᱛᱮ ᱯᱷᱟᱭᱫᱟ ᱫᱚ ᱵᱟᱹᱱᱩᱜᱼᱟ, ᱪᱮᱫᱟᱜ ᱥᱮ ᱢᱮᱰᱤᱠᱮᱞ ᱨᱮᱦᱚᱸ ᱡᱩᱫᱤ ᱪᱷᱟᱼᱼ ᱴᱟᱣ ᱢᱮᱭᱟᱭ ᱢᱟᱱᱮ ᱢᱟᱲᱟᱝ ᱢᱟ ᱢᱮᱰᱤᱠᱮᱞ ᱧᱮᱞ ᱠᱟᱛᱮ ᱜᱮ ᱮᱱ ᱥᱤ ᱥᱤ ᱠᱚᱨᱟᱣ ᱦᱩᱭ ᱠᱟᱱᱟ᱾
ᱢᱟᱱᱮ ᱚᱸᱰᱮ ᱯᱮ ᱵᱚᱪᱷᱚᱨ ᱵᱤᱱ ᱮᱢᱟ ᱚᱱᱟ ᱵᱚᱫᱚᱞ ᱛᱮ ᱟᱹᱵᱤᱱ ᱡᱩᱫᱤ ᱚᱲᱟᱜ ᱨᱮᱜᱮ ᱱᱤᱡᱮᱼᱼ ᱵᱤᱱ ᱛᱮᱭᱟᱨᱤ ᱥᱮ ᱯᱮ ᱵᱚᱪᱷᱚᱨ ᱮᱱᱠᱷᱟᱱ ᱫᱚᱼᱼ
ᱟᱹᱰᱤᱴᱟ ᱵᱤᱱ ᱤᱭᱟᱹ ᱫᱟᱲᱮᱭᱟᱜᱼᱟ, ᱦᱮᱸ ᱦᱮᱸ ᱦᱮᱸ᱾
ᱮᱱ ᱥᱤ ᱥᱤ ᱛᱮ ᱛᱤᱱᱟᱹᱜ ᱪᱷᱩᱴ ᱠᱚ ᱮᱢᱟᱵᱤᱱᱟ ᱞᱟᱹᱭ ᱵᱤᱱ, ᱪᱷᱩᱴ ᱛᱷᱚᱲᱤ ᱠᱚ ᱮᱢᱟᱵᱤᱱᱟ ᱡᱚᱠᱷᱚᱱ ᱵᱤᱱᱼᱼ ᱮᱠᱡᱟᱢ ᱠᱚᱵᱤᱱ ᱯᱟᱥᱟ ᱛᱚᱵᱮ ᱠᱟᱛᱮᱜ ᱮᱱᱟ ᱡᱚᱠᱷᱚᱱ ᱚᱱᱮᱼᱼ ᱤᱭᱟᱹ ᱰᱚᱠᱩᱢᱮᱱᱴᱥ ᱵᱷᱮᱨᱤᱯᱷᱤᱠᱮᱥᱮᱱ ᱦᱩᱭᱩᱜᱼᱟ, ᱚᱱᱮ ᱩᱱ ᱥᱚᱢᱚᱭ ᱠᱚ ᱧᱮᱞ ᱛᱟᱵᱤᱱᱟ᱾
ᱦᱮᱸ ᱦᱮᱸ ᱦᱮᱸ ᱮᱠᱫᱚᱢ ᱮᱠᱫᱚᱢ ᱢᱟᱱᱮ ᱥᱟᱴᱯᱤᱴᱼᱼ
ᱚᱱᱟ ᱞᱟᱹᱭ ᱢᱮᱥᱮᱼᱼ ᱟᱹᱞᱤᱧ ᱦᱚᱸ ᱯᱷᱟᱭᱫᱟ ᱢᱚᱱᱮ ᱠᱟᱛᱮ ᱞᱤᱧ ᱠᱚᱨᱟᱣ ᱠᱮᱜᱼᱟ ᱱᱤᱛᱚᱜ ᱯᱷᱟᱭᱫᱟ ᱵᱟᱹᱞᱤᱧ ᱧᱟᱢᱮᱫ ᱠᱷᱟᱱ ᱞᱤᱧ ᱞᱟᱹᱭᱮᱜᱼᱟ ᱟᱨ ᱪᱤᱠᱟᱹᱭᱟᱵᱤᱱ᱾
ᱦᱳᱭ ᱦᱳᱭ ᱟᱫᱚ ᱡᱟᱦᱟᱸᱭ ᱠᱚᱨᱟᱣ ᱠᱟᱫᱟ ᱩᱱᱤ ᱜᱮᱛᱚᱭ ᱵᱟᱲᱟᱭᱟ, ᱱᱟᱣᱟ ᱦᱚᱲᱼᱼ
ᱦᱳᱭ ᱟᱨ ᱟᱯᱮᱭᱟᱜ ᱠᱚᱞᱮᱡᱽ ᱠᱚᱨᱮ ᱫᱚ ᱮᱱ ᱥᱤ ᱥᱤ ᱥᱩᱵᱤᱫᱷᱟ ᱠᱚᱫᱚ ᱵᱟᱹᱱᱩᱜ ᱟᱱᱟ ᱮᱱ ᱥᱤ ᱥᱤ ᱮᱱ ᱮᱥ ᱮᱥ?
ᱵᱟᱝᱟ ᱵᱟᱝᱟ ᱵᱟᱝᱟ ᱟᱞᱮᱭᱟᱜ ᱠᱚᱞᱮᱡᱽ ᱨᱮᱫᱚ ᱵᱟᱹᱱᱩᱜᱼᱟ, ᱟᱯᱟᱛᱚᱛᱚ᱾
ᱦᱩᱸ ᱚᱱᱟ ᱥᱩᱨ ᱥᱩᱯᱩᱨ ᱠᱚᱞᱮᱡᱽ ᱨᱮ?
ᱥᱩᱨ ᱥᱩᱯᱩᱨ ᱠᱚᱫᱚ ᱛᱚ ᱦᱮᱸ ᱢᱮᱱᱟᱜ ᱜᱮᱭᱟ᱾ ᱠᱚᱞᱮᱡᱽ ᱨᱮ ᱫᱚ ᱵᱟᱹᱱᱩᱜᱼᱟ, ᱚᱱᱟ ᱤᱭᱟᱹᱴᱟᱜ ᱫᱚ᱾
ᱠᱚᱨᱟᱣ ᱞᱮᱠᱷᱟᱱ ᱯᱷᱟᱭᱫᱟ ᱫᱚ ᱢᱮᱱᱟᱜᱼᱟ, ᱟᱫᱚ ᱟᱞᱮ ᱡᱷᱟᱲᱠᱷᱚᱸᱰ ᱫᱤᱥᱚᱢ ᱨᱮᱫᱚᱼᱼ ᱦᱮᱸ ᱯᱷᱟᱭᱫᱟ ᱵᱟᱹᱱᱩᱜᱼᱟ, ᱢᱟᱱᱮ ᱵᱚᱦᱩᱫ ᱵᱮᱨᱚᱡᱜᱟᱨ ᱦᱚᱲ ᱢᱮᱱᱟᱜ ᱠᱚᱣᱟ᱾
ᱦᱮᱸ ᱜᱚᱴᱟ ᱜᱮ ᱜᱚᱝᱠᱮ ᱚᱝᱠᱟ ᱜᱮ ᱯᱨᱟᱭ ᱞᱮᱠᱟᱜ ᱜᱮ᱾
ᱵᱟᱝᱟ ᱟᱯᱮ ᱚᱱᱟ ᱥᱟᱭᱤᱰ ᱨᱮᱫᱚ ᱟᱯᱮ ᱵᱮᱝᱜᱚᱞ ᱫᱤᱥᱚᱢ ᱥᱮ? ᱦᱳᱭ ᱟᱯᱮ ᱚᱱᱟ ᱥᱟᱭᱤᱰ ᱠᱚᱨᱮ ᱫᱚ ᱡᱟᱭᱦᱳᱠ ᱩᱱᱠᱩ ᱥᱤᱵᱷᱤᱠᱥ ᱢᱤᱵᱷᱤᱠᱥ ᱩᱱᱤ ᱩᱱᱠᱩ ᱯᱩᱞᱤᱥ ᱠᱚᱨᱮ ᱦᱚᱸ ᱡᱟᱭᱦᱳᱠᱼᱼ
ᱦᱳᱭ ᱟᱫᱚᱼᱼ ᱞᱟᱦᱟ ᱧᱚᱸᱜ ᱛᱮ ᱛᱩᱫ ᱞᱮᱱᱟ ᱟᱫᱚ ᱟᱯᱟᱫᱚᱛᱚ ᱮᱚᱠᱷᱚᱱ ᱫᱚ ᱟᱣᱹᱨᱤ ᱛᱩᱫᱩᱜᱼᱟ, ᱚᱱᱟ ᱵᱷᱮᱠᱮᱱᱥᱤ ᱠᱚᱫᱚ ᱥᱤᱵᱤᱠ ᱨᱮᱱᱟᱜ ᱤᱭᱟᱹ ᱠᱚ᱾
ᱪᱟᱵᱟ ᱟᱠᱟᱱᱟ᱾
ᱦᱮᱸ ᱞᱟᱦᱟ ᱛᱮᱫᱚ ᱛᱩᱫ ᱞᱮᱱᱟ ᱟᱫᱚ ᱱᱚᱣᱟ ᱯᱚᱨᱮ ᱵᱟᱝ ᱛᱩᱫ ᱵᱟᱲᱟ ᱫᱩ ᱛᱤᱱ ᱵᱚᱪᱷᱚᱨ ᱫᱩ ᱛᱤᱱ ᱵᱚᱪᱷᱚᱨ ᱫᱚ ᱟᱣᱹᱨᱤᱭᱟᱜᱼᱟ᱾
ᱡᱟᱭᱦᱳᱠ ᱩᱱᱠᱩ ᱦᱚᱸ ᱫᱚᱥ ᱵᱟᱨᱳ ᱦᱟᱡᱟᱨ ᱢᱟᱠᱚ ᱧᱟᱢᱮᱫ ᱜᱮᱭᱟ ᱱᱟᱦᱟᱜ᱾
ᱦᱮᱸ ᱯᱚᱱᱮᱨᱚ ᱪᱮᱛᱟᱱ ᱨᱮᱫᱚ ᱠᱚ ᱧᱟᱢ ᱜᱮᱭᱟ ᱯᱚᱱᱮᱨᱚ ᱞᱮᱠᱟ ᱫᱚ᱾
ᱛᱚᱵᱮ ᱯᱚᱱᱮᱨᱚ ᱦᱟᱡᱟᱨ ᱟᱴ ᱜᱷᱚᱱᱴᱟ ᱰᱤᱣᱩᱴᱤ ᱠᱟᱛᱮᱫ ᱨᱮᱦᱚᱸ ᱴᱷᱤᱠ ᱜᱮᱭᱟ ᱦᱮᱸ ᱥᱮ?
ᱦᱩᱸ ᱦᱸ ᱴᱷᱤᱠ ᱫᱚ ᱴᱷᱤᱠ ᱜᱮᱭᱟ᱾ ᱟᱯᱮ ᱚᱱᱟ ᱥᱟᱭᱤᱰ ᱫᱚ ᱛᱟᱦᱚᱞᱮ? ᱠᱚᱣᱟᱞᱤᱯᱷᱤᱠᱮᱱᱼᱼ ᱟᱪᱪᱷᱟ ᱟᱪᱪᱷᱟ ᱠᱳᱣᱟᱞᱤᱯᱷᱤᱠᱮᱥᱚᱱ ᱫᱚ ᱮᱭᱤᱴ ᱴᱮᱱ ᱚᱱᱠᱟ ᱠᱷᱟᱱ ᱜᱮ ᱪᱟᱹᱞᱩᱜᱼᱟ᱾
ᱛᱟᱦᱚᱞᱮ ᱢᱟ ᱱᱟᱯᱟᱭ ᱜᱮ ᱩᱱᱟᱹᱜ ᱵᱮᱨᱚᱡᱽᱜᱟᱨ ᱵᱟᱹᱱᱩᱜ ᱠᱚᱣᱟ ᱛᱟᱦᱚᱞᱮ ᱟᱯᱮ ᱚᱱᱟ ᱥᱟᱭᱤᱰ ᱨᱮᱫᱚ ᱟᱞᱮ ᱱᱚᱣᱟ ᱠᱚᱫᱚ ᱠᱚᱢᱯᱟᱱᱤ ᱯᱮᱨᱮᱡ ᱪᱟᱵᱟ ᱟᱠᱟᱱᱟ᱾ ᱮᱱᱛᱮ ᱨᱮᱦᱚᱸ ᱥᱟᱞᱟᱜ ᱵᱚᱦᱩᱛ ᱦᱚᱲ ᱵᱮᱨᱚᱡᱽᱜᱟᱨ ᱜᱮ ᱢᱮᱱᱟᱜ ᱵᱚᱱᱟ᱾
ᱟᱪᱪᱷᱟ ᱠᱳᱢᱯᱟᱱᱤ ᱠᱚᱨᱮ ᱡᱟᱦᱟᱱᱟᱜ ᱚᱱᱠᱟᱱᱟᱜ ᱠᱟᱹᱢᱤ ᱠᱚ?
ᱠᱟᱹᱢᱤ ᱠᱚ ᱧᱟᱢᱚᱜ ᱜᱮᱭᱟ ᱚᱱᱟ ᱟᱭᱴᱤᱭᱟ ᱠᱚ ᱡᱩᱫᱤ ᱵᱤᱱᱼᱼ ᱠᱚᱨᱟᱣ ᱠᱟᱜᱼᱟ ᱮᱱᱠᱷᱟᱱ ᱟᱹᱰᱤᱭᱟ ᱰᱤᱯᱞᱳᱢᱟ ᱠᱚ ᱡᱩᱫᱤ ᱵᱤᱱ ᱠᱚᱨᱟᱣ ᱠᱟᱜ ᱮᱱᱠᱷᱟᱱ ᱧᱟᱢᱟᱵᱤᱱ ᱚᱱᱠᱟ ᱛᱤᱥ ᱯᱮᱞᱟᱥᱼᱼ ᱜᱟᱱ ᱵᱤᱱ ᱧᱟᱢᱟ ᱟᱨ ᱵᱟᱝᱠᱷᱟᱱ ᱫᱚ ᱱᱚᱜᱼᱚᱭ ᱜᱨᱮᱡᱩᱭᱮᱥᱚᱱ ᱱᱚᱝᱠᱟ ᱤᱭᱟᱹ ᱠᱚ ᱠᱚᱨᱟᱣ᱾
ᱚ ᱟᱪ ᱫᱚ ᱚᱸᱰᱮ ᱫᱚ?
ᱠᱟᱱᱟᱵᱚᱱ ᱥᱮ ᱟᱨ ᱯᱷᱟᱭᱫᱟ ᱫᱚ ᱢᱮᱱᱟᱜ ᱜᱮᱭᱟ ᱟᱫᱚᱼᱼ ᱠᱳᱢᱯᱟᱱᱤ ᱠᱚᱨᱮ ᱦᱚᱸ ᱴᱷᱤᱠᱟᱹᱭᱮᱫᱼᱟ ᱵᱤᱱ ᱥᱮ ᱚᱱᱠᱟ ᱟᱹᱵᱤᱱ ᱠᱟᱹᱢᱤᱱ ᱫᱚᱼᱼ ᱛᱤᱱ ᱪᱟᱨᱞ ᱠᱟᱹᱢᱤ ᱵᱤᱱ ᱚᱱᱟ ᱠᱷᱚᱱᱟᱜ ᱵᱮᱥᱤ ᱫᱚ ᱠᱚᱢᱯᱟᱱᱤ ᱨᱮᱫᱚ ᱟᱞᱚᱵᱤᱱ ᱠᱟᱹᱢᱤᱭᱟ ᱥᱟᱡᱮᱥᱚᱱ ᱛᱮ ᱫᱚ᱾
ᱮᱸ ᱮᱠᱫᱚᱢ᱾
ᱪᱮᱫᱟᱜ ᱥᱮ ᱦᱳᱭ ᱪᱮᱫᱟᱜ ᱥᱮ ᱠᱳᱢᱯᱟᱱᱤ ᱨᱮᱢᱟ ᱧᱮᱞᱮᱜᱼᱟᱵᱤᱱ ᱡᱟᱦᱟᱱᱟᱜ ᱠᱮᱢᱤᱠᱮᱞᱼᱼ ᱢᱟ ᱛᱟᱦᱮᱱ ᱠᱟᱱ ᱜᱮᱭᱟ ᱵᱤᱱᱟᱹ ᱠᱮᱢᱤᱠᱮᱞ ᱛᱮᱢᱟ ᱡᱟᱦᱟᱱᱟᱜ ᱯᱨᱚᱰᱟᱠᱴ ᱵᱟᱭ ᱵᱮᱱᱟᱜ ᱠᱟᱱᱟ ᱯᱨᱚᱰᱟᱠᱥᱚᱱ ᱵᱟᱝ ᱦᱩᱭᱩᱜ ᱠᱟᱱᱟ᱾
ᱦᱮᱸ ᱦᱮᱸ ᱦᱮᱸ ᱮᱠᱫᱚᱢ
ᱦᱮᱸ ᱟᱫᱚ ᱢᱤᱫ ᱫᱷᱟᱹᱣ ᱨᱮ ᱵᱟᱭ ᱠᱷᱚᱛᱤ ᱛᱟᱹᱵᱤᱱ ᱨᱮᱦᱚᱸ ᱦᱚᱲᱢᱚ ᱵᱟᱹᱭ ᱵᱟᱹᱭ ᱛᱮ ᱢᱟᱱᱮ ᱡᱟᱦᱟᱱᱟᱜ ᱵᱟᱝ ᱡᱟᱦᱟᱱᱟᱜ ᱠᱷᱚᱛᱤ ᱦᱩᱭᱩᱜ ᱜᱮᱛᱟᱵᱮᱱᱟ ᱠᱳᱢᱯᱟᱱᱤ ᱨᱮᱵᱤᱱ ᱠᱟᱹᱢᱤ ᱠᱷᱟᱱ᱾
ᱮᱠᱫᱚᱢ ᱮᱠᱫᱚᱢ ᱠᱷᱚᱛᱤ ᱫᱚ ᱦᱮᱸ ᱦᱮᱸ
ᱚᱱᱟᱛᱮ ᱡᱟᱭᱦᱳᱠ ᱡᱟᱦᱟᱱᱟᱜ ᱠᱳᱢᱯᱟᱱᱤ ᱠᱚᱨᱮ ᱵᱤᱱ ᱠᱟᱹᱢᱤᱭᱟ ᱚᱱᱠᱟ ᱮᱠ ᱫᱳ ᱥᱟᱞ ᱡᱳᱨ ᱥᱮ ᱡᱳᱨ ᱛᱤᱱ ᱪᱟᱨ ᱥᱟᱞᱼᱼ ᱠᱟᱹᱢᱤ ᱵᱤᱱ ᱚᱱᱠᱟ ᱡᱟᱭᱦᱳᱠ ᱵᱟᱡᱮᱴ ᱠᱚ ᱡᱚᱜᱟᱲ ᱵᱤᱱ ᱡᱟᱦᱟᱱᱟᱜ ᱵᱤᱡᱽᱱᱮᱥᱼᱼ ᱠᱚᱲᱟᱣ ᱜᱮ ᱵᱷᱟᱹᱜᱮᱭᱟ ᱟᱹᱞᱤᱧᱟᱜ ᱩᱭᱟᱹᱨ ᱛᱮᱫᱚ᱾
ᱦᱮᱸ ᱵᱤᱡᱽᱱᱮᱥ ᱦᱚᱸ ᱦᱮᱸ ᱴᱷᱤᱠ ᱜᱮᱭᱟ᱾ ᱠᱚᱨᱟᱣ ᱪᱟᱹᱞᱩ ᱤᱫᱤ ᱞᱮᱠᱷᱟᱱ ᱜᱮ ᱟᱯᱱᱟᱨ ᱴᱷᱮᱱ ᱜᱮ ᱜᱚᱲᱟ ᱪᱮᱫ ᱞᱮᱠᱟ
ᱦᱮᱸ ᱵᱤᱡᱱᱮᱥ ᱨᱮᱫᱚ ᱪᱮᱫ ᱱᱚᱜᱼᱚ ᱱᱚᱣᱟ ᱠᱟᱹᱴᱤᱡ ᱤᱭᱟᱹ ᱛᱟᱦᱮᱱᱟ ᱵᱚᱫᱚᱞ ᱛᱟᱦᱮᱱᱟ ᱢᱟᱱᱮ ᱞᱟᱵᱷ ᱦᱚᱸ ᱦᱩᱭ ᱫᱟᱲᱮᱭᱟᱜᱼᱟ ᱞᱚᱥ ᱦᱚᱸ ᱦᱩᱭ ᱫᱟᱲᱮᱭᱟᱜᱼᱟ᱾ ᱚᱱᱮ ᱚᱱᱟ ᱠᱟᱹᱴᱤᱡ ᱢᱟᱱᱮ ᱵᱚᱛᱚᱨ ᱫᱚᱦᱚ ᱫᱚᱨᱠᱟᱨ ᱢᱚᱱᱮᱨᱮ᱾
ᱦᱮᱸ ᱚᱱᱟ ᱫᱚ ᱦᱩᱭᱩᱜ ᱜᱮᱭᱟ ᱞᱟᱵᱷ ᱞᱚᱥ ᱫᱚ᱾
ᱦᱮᱸ ᱟᱨ ᱵᱤᱡᱽᱱᱮᱥ ᱨᱮᱫᱚ ᱱᱚᱣᱟ ᱯᱷᱨᱤᱰᱚᱢ ᱵᱤᱱ ᱛᱟᱦᱮᱱᱟ ᱚᱠᱚᱭ ᱦᱚᱸ ᱪᱮᱫ ᱦᱚᱸ ᱵᱟᱭ ᱢᱮᱱ ᱫᱟᱲᱮᱭᱟᱵᱤᱱᱟ ᱟᱹᱵᱤᱱ ᱢᱟᱱᱮ ᱥᱟᱫᱷᱤᱱ ᱵᱤᱱ ᱛᱟᱦᱮᱱᱟ ᱦᱳᱭ
ᱮᱠᱫᱚᱢ ᱮᱠᱫᱚᱢ ᱦᱮᱸ ᱦᱮᱸ
ᱯᱮᱲᱟᱯᱟᱹᱲᱦᱟ ᱚᱲᱟᱜ ᱵᱤᱱ ᱪᱟᱞᱟᱣ ᱫᱟᱲᱭᱟᱜᱼᱟ ᱢᱟᱱᱮ ᱯᱚᱭᱥᱟᱹ ᱫᱚ ᱵᱟᱭ ᱠᱤᱨᱤᱧ ᱵᱮᱱᱟᱵᱤᱡᱽᱱᱮᱥ ᱫᱚ᱾
ᱦᱳᱭ ᱦᱳᱭ ᱮᱠᱫᱚᱢ ᱯᱷᱨᱤᱰᱚᱢ ᱨᱮᱜᱮᱵᱤᱱ ᱛᱟᱦᱮᱱᱟ᱾
ᱦᱮᱸ ᱟᱨ ᱢᱚᱱᱮ ᱠᱟᱜ ᱵᱤᱱ ᱡᱟᱦᱟᱱᱟᱜ ᱥᱚᱨᱠᱟᱨᱤ ᱡᱚᱵ ᱠᱚ ᱟᱨ ᱵᱟᱠᱷᱟᱱ ᱡᱟᱦᱟᱱᱟᱜ ᱯᱨᱟᱭᱵᱷᱮᱴ ᱛᱮᱦᱚᱸ ᱵᱤᱱ ᱡᱚᱵ ᱮᱫᱟ᱾ ᱢᱟᱱᱮ ᱟᱵᱤᱱᱟᱜ ᱴᱟᱭᱤᱢᱼᱼ ᱟᱵᱤᱱᱟᱜ ᱢᱟᱱᱮ ᱞᱟᱭᱤᱯᱷ ᱨᱮᱱᱟᱜ ᱴᱟᱭᱤᱢ ᱠᱤᱨᱤᱧ ᱠᱟᱛᱮᱫ ᱯᱩᱭᱥᱟᱹᱭ ᱮᱢᱟ ᱵᱤᱱᱟ᱾
ᱦᱳᱭ᱾
ᱦᱮᱸ ᱟᱨ ᱵᱤᱡᱽᱱᱮᱥ ᱠᱚᱫᱚ ᱯᱩᱨᱟᱹ ᱵᱤᱱᱫᱟᱥ ᱵᱤᱱ ᱛᱟᱦᱮᱱᱟ ᱵᱷᱟᱹᱞᱮ ᱯᱩᱭᱥᱟᱹ ᱴᱟᱠᱟ ᱡᱟᱭᱦᱳᱠ ᱥᱚᱨᱠᱟᱨᱤ ᱞᱮᱠᱟ ᱵᱟᱹᱵᱤᱱ ᱧᱟᱢᱟ ᱟᱵᱤᱱ ᱨᱮᱱ ᱯᱷᱮᱢᱤᱞᱤ ᱴᱟᱭᱤᱢ ᱵᱮᱱ ᱮᱢ ᱫᱟᱲᱮᱭᱟ ᱠᱚᱣᱟ
ᱦᱮᱸ, ᱢᱟ ᱛᱟᱦᱚᱞᱮ ᱜᱚᱢᱠᱮ ᱚᱠᱛᱚ ᱠᱚᱦᱚᱸ ᱦᱩᱭ ᱥᱟᱲᱮᱨᱚᱜ ᱠᱟᱱᱟ ᱴᱷᱤᱠ ᱜᱮᱭᱟ ᱜᱚᱝᱠᱮ ᱛᱟᱞᱚᱦᱮ ᱡᱚᱦᱟᱨ ᱜᱮ